ᱦᱮᱸ ᱡᱚᱸᱦᱟᱨ ᱜᱮ ᱦᱮᱸ ᱛᱚᱵᱮ ᱱᱤᱛᱳᱜ ᱚᱱᱛᱮᱱᱟᱜ ᱟᱵᱚᱦᱟᱣᱟ ᱟᱯᱮ ᱠᱚᱥᱮᱫ ᱪᱮᱫᱞᱮᱠᱟ?
ᱟᱞᱮᱥᱮᱫ ᱫᱚ ᱴᱷᱤᱠ ᱜᱮᱭᱟ ᱵᱟᱭ ᱫᱟᱜ ᱮᱫᱟ ᱟᱯᱮᱥᱮᱫ ᱫᱚ
ᱟᱞᱮᱥᱮᱫ ᱫᱚ ᱫᱟᱜ ᱫᱚᱭ ᱫᱟᱜ ᱮ ᱜᱮᱭᱟ ᱠᱟᱹᱴᱤᱡ ᱠᱟᱹᱴᱤᱡ ᱮ ᱫᱟᱜ ᱮᱫᱟ ᱦᱩᱰᱩᱨ ᱵᱤᱡᱽᱞᱤ ᱦᱚᱸ ᱢᱟᱡᱷᱮ ᱢᱟᱡᱷᱮ ᱫᱚ ᱦᱩᱰᱩᱨ ᱵᱤᱡᱽᱞᱤᱭᱮᱫ ᱜᱮᱭᱟ ᱟᱨ ᱚᱱᱟ ᱠᱷᱟᱹᱛᱤᱨ ᱛᱮ ᱠᱟᱨᱮᱱᱴ ᱠᱚᱦᱚᱸ ᱵᱟᱹᱱᱩᱜ ᱟᱠᱟᱫᱟ ᱫᱟᱹᱲ ᱠᱟᱜᱼᱟᱭ ᱠᱟᱨᱮᱱᱴ ᱠᱚ ᱛᱤᱨᱮ ᱦᱤᱡᱩᱜᱼᱟ ᱟᱨ ᱟᱹᱛᱩ ᱫᱤᱥᱚᱢ ᱦᱚᱲ ᱛᱚ ᱞᱚᱜᱚᱱ ᱠᱟᱨᱮᱱ ᱫᱟᱹᱲᱟᱥᱮ ᱱᱟᱥᱮᱱᱟᱜ ᱛᱮᱜᱮ ᱟᱫᱚ
ᱟᱞ ᱥᱮᱫ ᱫᱚ ᱢᱮᱱᱟᱜ ᱜᱮᱭᱟ ᱟᱞᱮᱥᱮᱫ ᱫᱚ ᱠᱟᱨᱮᱱ ᱢᱮᱱᱟᱜ ᱜᱮᱭᱟ ᱫᱟᱜ ᱛᱟᱦᱮᱸᱼᱟ ᱦᱚᱞᱟ ᱢᱟᱫᱷᱮᱨ ᱟᱫᱚ ᱛᱮᱦᱮᱧ ᱫᱚ ᱵᱟᱭ ᱫᱟᱜ ᱮᱫᱟ ᱨᱤᱢᱤᱞ ᱜᱮ ᱢᱮᱱᱟᱜᱼᱟ ᱦᱟᱞᱠᱟ ᱦᱟᱞᱠᱟ ᱥᱤᱛᱩᱝ ᱫᱟᱭ ᱟᱞᱮ ᱥᱮᱫ ᱫᱚ
ᱟᱪᱪᱷᱟ ᱛᱚᱵᱮ ᱟᱢ ᱠᱤ ᱪᱷᱟᱹᱴᱭᱟᱹᱨ ᱤᱫᱤ ᱠᱟᱛᱮᱫ ᱡᱟᱦᱟᱱᱟᱜ ᱮᱢ ᱵᱟᱰᱟᱭᱟ?
ᱪᱷᱟᱹᱴᱭᱟᱹᱨ ᱤᱫᱤ ᱠᱟᱛᱮᱫ
ᱦᱳᱭ
ᱦᱩᱸ ᱪᱷᱟᱹᱴᱭᱟᱹᱨ ᱤᱫᱤ ᱠᱟᱛᱮᱜ ᱟᱫᱚ ᱩᱱᱟᱹᱜ ᱵᱷᱟᱞᱮ ᱞᱮᱠᱟ ᱫᱚ ᱵᱟᱹᱧ ᱵᱟᱲᱟᱭᱟ ᱟᱢ ᱡᱩᱫᱤᱢ ᱞᱟᱹᱭ ᱥᱚᱫᱚᱨ ᱠᱚᱣᱧᱟᱹ ᱱᱟᱯᱟᱭ ᱠᱚᱜᱼᱟ
ᱟᱪᱪᱷᱟ ᱪᱷᱟᱹᱴᱭᱟᱹᱨ ᱤᱫᱤ ᱠᱟᱛᱮᱫ ᱛᱚᱵᱮ ᱠᱟᱹᱴᱤᱡ ᱤᱧ ᱞᱟᱹᱭᱟᱢᱟ
ᱦᱳᱭ
ᱦᱸ ᱟᱢ ᱪᱟᱪ ᱪᱷᱩᱴᱤ ᱨᱮᱢ ᱵᱟᱰᱟᱭ ᱜᱮᱭᱟ
ᱵᱟᱹᱧ ᱵᱟᱰᱟᱭᱟ
ᱪᱤᱭᱟᱹ ᱪᱷᱟᱹᱴᱭᱟᱹᱨ ᱵᱟᱢ ᱵᱟᱰᱟᱭᱟ ᱦᱳᱭᱥᱮ ᱪᱟᱪᱚ ᱪᱷᱟᱹᱴᱭᱟᱹᱨ ᱫᱚ ᱩᱱᱠᱩ ᱫᱚ ᱠᱟᱹᱴᱤᱡ ᱜᱤᱫᱽᱨᱟᱹ ᱡᱟᱦᱟᱸᱭ ᱠᱚ ᱪᱷᱟᱹᱴᱭᱟᱹᱨ ᱠᱚᱫᱚ ᱚᱱᱟ ᱜᱮᱠᱚ ᱢᱮᱛᱟᱜᱼᱟ ᱪᱟᱪ ᱪᱷᱟᱹᱴᱭᱟᱹᱨ ᱛᱚ ᱡᱟᱦᱟᱸ ᱫᱚ ᱦᱟᱹᱰᱦᱤ ᱵᱟᱹᱰᱳᱦᱤ ᱪᱷᱟᱹᱴᱭᱟᱹᱨ ᱠᱚ ᱢᱮᱛᱟᱜᱼᱟ ᱚᱱᱟ ᱫᱚᱢ ᱵᱟᱰᱟᱭᱟ ᱥᱮ ᱵᱟᱝ
ᱦᱮᱸ ᱚᱱᱟ ᱦᱚᱸ ᱵᱟᱹᱧ ᱵᱟᱰᱟᱭᱟ
ᱛᱚᱵᱮ ᱦᱟᱹᱰᱦᱤ ᱵᱟᱰᱳᱦᱤ ᱪᱷᱟᱹᱴᱭᱟᱹᱨ ᱫᱚᱠᱚ ᱢᱮᱛᱟᱜ ᱠᱟᱱᱟ ᱡᱟᱦᱟᱸᱭ ᱫᱚ ᱦᱟᱲᱟᱢ ᱦᱚᱲ ᱰᱟᱴᱟ ᱧᱩᱨᱩ ᱠᱟᱛᱮᱫ ᱟᱨᱚ ᱫᱚᱦᱟ ᱛᱮ ᱰᱟᱴᱟ ᱚᱢᱚᱱ ᱱᱟᱭᱟ ᱚᱱᱟ ᱜᱮᱠᱚ ᱢᱮᱛᱟᱜ ᱠᱟᱱᱟ ᱦᱟᱹᱰᱩᱦᱤ ᱵᱟᱹᱰᱦᱤ ᱟᱪᱚ ᱪᱷᱟᱹᱴᱭᱟᱹᱨ
ᱚ ᱦᱮᱸ ᱦᱮᱸ ᱤᱧ ᱫᱟᱫᱩ ᱦᱚᱸ ᱚᱱᱠᱟᱜ ᱜᱮ ᱫᱚᱲᱦᱟ ᱛᱮ ᱡᱟᱱᱟᱢ ᱟᱫᱮ ᱛᱟᱦᱮᱸᱜᱼᱟ ᱟᱫᱚ ᱠᱚ ᱪᱷᱟᱹᱴᱭᱟᱹᱨ ᱞᱮᱫᱮᱭᱟ ᱚᱱᱠᱟ ᱠᱚ ᱞᱟᱹᱭᱟ ᱟᱭᱳ ᱛᱟᱠᱚ ᱟᱫᱚ ᱤᱧ ᱫᱚᱦᱟᱜ ᱠᱷᱟᱡ ᱵᱟᱹᱧ ᱫᱤᱥᱟᱹᱭ ᱫᱟᱛᱚ ᱠᱟᱹᱴᱤᱡ ᱧᱚᱜ ᱤᱧ ᱛᱟᱦᱮᱸ ᱠᱟᱱᱟ
ᱦᱩᱸ
ᱟᱫᱚᱧ ᱵᱟᱰᱟᱭᱟᱢ ᱡᱟᱱᱟᱢ ᱛᱚᱨᱟ ᱡᱟᱦᱟᱸ ᱠᱚ ᱪᱷᱟᱹ ᱪᱟᱹᱴᱭᱟᱹᱨ ᱠᱚᱫᱚ ᱛᱟᱨᱯᱚᱨᱮ ᱟᱵᱟᱨ ᱰᱟᱴᱟ ᱡᱟᱱᱟᱢ ᱧᱩᱨᱩ ᱪᱟᱵᱟ ᱠᱟᱛᱮᱫ ᱟᱨ ᱡᱩᱫᱤ ᱡᱟᱱᱟᱢ ᱨᱩᱣᱟᱹᱲ ᱟᱠᱚᱣᱟ ᱦᱟᱲᱟᱢ ᱠᱚ ᱫᱟᱫᱩ ᱵᱟᱵᱟᱭᱩ ᱛᱟᱠᱚ ᱟᱫᱚ ᱠᱚ ᱪᱷᱟᱹᱴᱭᱟᱹᱨ ᱠᱚ ᱟᱫᱚ ᱪᱮᱫ ᱧᱩᱛᱩᱢ ᱚᱱᱟ ᱫᱚ ᱵᱟᱹᱧ ᱵᱟᱰᱟᱭ ᱛᱟᱦᱮᱸᱜᱼᱟ ᱟᱫᱚ ᱟᱢᱮᱢ ᱞᱟᱹᱭᱟᱫᱤᱧ ᱛᱮ ᱱᱟᱯᱟᱭᱱᱟ ᱵᱩᱡᱽ ᱠᱤᱫᱟᱹᱧ
ᱴᱷᱤᱠ ᱜᱮᱭᱟ ᱛᱤᱦᱤᱧ ᱫᱚ ᱠᱟᱹᱴᱤᱡ ᱞᱟᱝ ᱜᱚᱞᱯᱚᱭᱟ ᱥᱟᱹᱲᱭᱟᱹ ᱤᱫᱤ ᱠᱟᱛᱮ ᱦᱳᱭᱥᱮ
ᱦᱮᱸ
ᱟᱵᱚ ᱥᱟᱱᱛᱟᱲ ᱥᱚᱢᱟᱡᱽ ᱨᱮ ᱪᱷᱟᱹᱲᱭᱟᱹ ᱨᱮ ᱠᱤᱪᱷᱩ ᱠᱤᱪᱷᱩ ᱢᱮᱱᱟᱜ ᱟᱠᱟᱫᱟ ᱟᱵᱚ ᱥᱟᱱᱛᱟᱲ ᱥᱚᱢᱟᱡᱽ ᱨᱮ ᱡᱮ ᱟᱵᱚ ᱚᱱᱮ ᱫᱟᱨᱮ ᱵᱚᱱ ᱵᱚᱸᱜᱟᱣᱟᱜᱼᱟ ᱚᱱᱟ ᱨᱮᱭᱟᱜ ᱥᱟᱹᱲᱤᱭᱟᱹᱟᱹ ᱡᱟᱦᱟᱱᱟᱜ ᱵᱟᱰᱟᱭ ᱢᱮᱱᱟᱜ ᱛᱟᱢᱟ ᱥᱮ ᱫᱷᱤᱨᱤ ᱵᱚᱱ ᱵᱚᱸᱜᱣᱟ ᱚᱱᱟ ᱥᱟᱹᱲᱤ ᱡᱟᱦᱟᱱᱟᱜ ᱵᱟᱰᱟᱭ ᱢᱮᱱᱟᱜ ᱛᱟᱢᱟ ᱪᱮᱫᱟᱜ ᱵᱚᱱ ᱵᱚᱸᱜᱟᱣᱟᱜ-ᱟ ᱟᱵᱚ ᱥᱟᱱᱛᱟᱲ ᱫᱚ ᱪᱮᱫᱟᱜ ᱢᱩᱨᱛᱤ ᱨᱮᱱ ᱵᱚᱸᱜᱟ ᱵᱩᱨᱩ ᱵᱟᱵᱚᱱ ᱵᱚᱸᱜᱟ ᱟᱠᱚᱣᱟ ᱥᱮ ᱡᱟᱦᱟᱸ ᱱᱩᱠᱩ ᱛᱤᱛᱮ ᱵᱮᱱᱟᱣ ᱠᱚ ᱵᱚᱸᱜᱟ ᱵᱩᱨᱩ ᱵᱚᱱ ᱵᱚᱸᱜᱟ ᱟᱠᱚᱣᱟ ᱪᱮᱫᱟᱜ ᱫᱷᱤᱨᱤ ᱫᱟᱨᱮ ᱵᱚᱱ ᱵᱚᱸᱜᱟᱜᱣᱟ
ᱦᱸ ᱱᱤᱛᱚᱜ ᱫᱚ ᱵᱟᱹᱧ ᱩᱭᱦᱟᱹᱨ ᱮᱫᱟ ᱡᱩᱫᱤ ᱟᱢᱮᱢ ᱞᱟᱹᱭ ᱟᱸᱡᱚᱢ ᱠᱤᱧᱟᱹ ᱱᱟᱯᱟᱭ ᱠᱚᱜᱼᱟ
ᱟᱪᱪᱷᱟ ᱟᱵᱚ ᱫᱚ ᱥᱤᱨᱡᱚᱱᱤᱭᱟᱹ ᱜᱮ ᱢᱟᱲᱟᱝ ᱨᱮᱵᱚᱱ ᱢᱟᱱᱟᱣ ᱮᱭᱟ ᱥᱚᱵ ᱛᱷᱮᱠᱮ ᱢᱟᱨᱟᱝ ᱫᱚ ᱥᱤᱨᱡᱚᱱᱤᱭᱟᱹ ᱜᱮ ᱪᱮᱫᱟᱜ ᱥᱮ ᱫᱟᱨᱤ ᱵᱩᱱ ᱯᱩᱡᱟᱹᱣᱟᱜᱼᱟ ᱱᱚᱣᱟ ᱠᱷᱟᱹᱛᱤᱨ ᱛᱮ ᱡᱮ ᱟᱵᱚ ᱫᱟᱨᱮ ᱜᱮ ᱵᱚ ᱚᱠᱥᱤᱡᱮᱱᱮ ᱮᱢᱟᱣ ᱟᱵᱩᱱᱟ ᱟᱨ ᱡᱟᱦᱟᱸ ᱠᱟᱨᱵᱚᱱᱰᱟᱢ ᱚᱠᱥᱟᱭᱤᱰ ᱟᱡ ᱮ ᱦᱟᱛᱟᱣᱟ ᱦᱳᱭ ᱥᱮ ᱾ ᱱᱚᱣᱟ ᱠᱟᱛᱷᱟ ᱛᱚᱢ ᱵᱟᱰᱟᱭ ᱜᱮᱭᱟ ᱚᱱᱟ ᱦᱟᱡ ᱠᱟᱨᱵᱚᱱᱰᱟ ᱚᱠᱥᱟᱭᱤᱴ ᱮ ᱦᱟᱛᱟᱣᱼᱟ ᱾ ᱟ ᱚᱱᱮ ᱡᱮ ᱚᱱᱟ ᱫᱟᱨᱟᱭ ᱛᱮ ᱫᱟᱨᱤ ᱟᱵᱩ ᱡᱚ-ᱵᱤᱞᱤ ᱠᱚ ᱦᱚᱭ ᱮᱢᱟ ᱟᱵᱩᱱ ᱠᱟᱱᱟ ᱦᱳᱭ ᱥᱮ ᱾
ᱦᱮᱸ ᱦᱮᱸ ᱾
ᱡᱚ-ᱵᱮᱞᱮ ᱥᱟᱶᱛᱮ ᱪᱮᱬᱮ ᱠᱚᱦᱚᱸ ᱛᱩᱠᱳ ᱠᱚ ᱦᱩᱭᱩᱜ ᱠᱟᱱ ᱜᱮᱭᱟ ᱾
ᱦᱩᱸ ᱦᱩᱸ
ᱟᱨ ᱮᱢᱟᱱᱠᱩ ᱛᱚᱵᱮ ᱟᱢ ᱪᱟᱥ ᱤᱫᱤ‌ ᱠᱟᱛᱮᱫ ᱪᱮᱫ ᱪᱮᱫ ᱮᱢ ᱵᱟᱰᱟᱭᱟ
ᱪᱟᱥ ᱤᱫᱤ ᱠᱟᱛᱮᱜ ᱫᱚ ᱟᱞᱮ ᱫᱚ ᱦᱩᱲᱩᱞᱮ ᱪᱟᱥ ᱜᱮᱭᱟ ᱛᱟᱨᱯᱚᱨᱮ ᱥᱚᱵᱡᱤ ᱟᱱᱟᱡ ᱠᱚ ᱦᱚᱛᱚ ᱟᱲᱟᱜ ᱠᱚᱸᱰᱷᱟ ᱟᱲᱟᱜ ᱵᱮᱸᱜᱟᱲ ᱵᱤᱞᱟᱹᱛᱤ ᱥᱟᱱᱟᱢᱟᱜ ᱜᱮᱞᱮ ᱪᱟᱥ ᱜᱮᱭᱟ
ᱟᱪᱪᱷᱟ ᱢᱟᱱᱮ ᱪᱟᱥ ᱠᱚ ᱨᱮᱱᱟᱜ ᱯᱚᱫᱽᱫᱷᱚᱛᱤ ᱠᱚ ᱠᱟᱹᱴᱤᱡ ᱞᱟᱹᱭ ᱢᱮ ᱡᱮ ᱚᱠᱟ ᱡᱤᱱᱤᱥ ᱚᱠᱟ ᱵᱷᱟᱵᱮ ᱪᱟᱥ ᱞᱮᱠᱷᱟᱱ ᱱᱟᱯᱟᱭᱚᱜᱼᱟ ᱡᱮᱢᱚᱱ ᱢᱤᱫᱴᱮᱱ ᱟᱹᱞᱩ ᱟᱹᱞᱩᱣ ᱡᱩᱫᱤ ᱚᱲᱟᱜ ᱨᱮᱠᱚ ᱪᱟᱥ ᱵᱟᱲᱟᱣ ᱠᱟᱜ ᱠᱷᱟᱱ ᱾ ᱟᱞᱩ ᱚᱱᱠᱟ ᱯᱚᱫᱽᱫᱷᱚᱛᱤ ᱪᱟᱥ ᱜᱟᱱᱚᱜᱼᱟ ᱚᱱᱟ ᱠᱟᱹᱴᱤᱡ ᱞᱟᱹᱭ ᱟᱡᱚᱢᱤᱧ ᱢᱮ
ᱟᱞᱩ ᱫᱚ ᱩᱢ ᱨᱟᱵᱟᱝ ᱫᱤᱱ ᱠᱳ ᱨᱚᱦᱚᱭ ᱜᱮᱭᱟ ᱠᱳ ᱾ ᱟᱹᱞᱩ ᱡᱟᱦᱟ ᱯᱚᱝ ᱠᱚᱼᱟ ᱚᱱᱠᱟᱱᱟᱜ ᱠᱚ ᱠᱤᱨᱤᱧ ᱟᱹᱜᱩᱭᱟ ᱠᱚ ᱪᱟᱨᱟ ᱟᱹᱞᱩ ᱫᱷᱟᱨᱮ ᱾ ᱢᱟᱱᱮ ᱡᱚ ᱜᱮ ᱾ ᱟᱫᱚ ᱯᱚᱝ ᱠᱚᱼᱟ ᱚᱱᱟ ᱜᱮᱠᱚ ᱜᱮᱫᱟ ᱠᱚ ᱵᱟᱨ ᱵᱷᱟᱜ ᱠᱟᱛᱮᱜ ᱾ ᱚᱱᱟ ᱜᱮᱠᱚ ᱠᱷᱮᱛ ᱨᱮᱠᱚ ᱛᱚᱯᱟ ᱤᱫᱤᱭᱟ ᱠᱚ ᱾ ᱛᱟᱨᱯᱚᱨᱮ ᱟᱫᱚ ᱱᱟᱞᱟ-ᱱᱟᱞᱟ ᱛᱮᱠᱚ ᱛᱚᱯᱟᱭᱟ ᱟᱫᱚ ᱠᱚ ᱦᱟᱥᱟᱣᱟᱜᱼᱟ ᱾
ᱢᱟᱱᱮ ᱞᱟᱹᱭ ᱨᱮᱭᱟ ᱫᱚ ᱱᱚᱣᱟ ᱜᱮ ᱠᱟᱛᱷᱟ ᱠᱟᱱᱟ ᱡᱮ ᱡᱟᱦᱟᱸ ᱟᱹᱞᱩ ᱛᱟᱦᱮᱱᱟ ᱚᱱᱟ ᱟᱞᱩ ᱵᱟᱨ ᱵᱷᱟᱜᱽ ᱠᱟ ᱛᱮᱡ ᱚᱱᱟ ᱵᱩᱥᱩᱵ ᱨᱩᱠᱩ ᱫᱚᱦᱚᱭᱟ ᱚᱱᱟ ᱠᱚ ᱯᱷᱚᱲ ᱦᱚᱪᱚᱭᱟ ᱢᱟᱲᱟᱝ ᱨᱮ ᱦᱳᱭ ᱥᱮ? ᱛᱟᱯᱚᱨᱮ ᱚᱱᱟ ᱞᱟᱭᱤᱱ ᱞᱟᱭᱤᱱ ᱠᱩ ᱨᱚᱦᱚᱭ ᱤᱫᱤᱭᱟ ᱚᱱᱟ ᱟᱹᱞᱩ ᱜᱮ ᱫᱟᱨᱤᱜᱼᱟ ᱾ ᱫᱟᱨᱤ ᱠᱟᱛᱮᱡ ᱥᱟᱠᱟᱢᱚᱜᱼᱟ ᱫᱟᱨᱮ ᱫᱚ ᱟᱹᱞᱩ ᱫᱩᱵᱩ ᱵᱟᱰᱟᱭᱟ ᱡᱮ ᱵᱟᱝ ᱡᱚᱜᱼᱟ ᱫᱟᱜᱼᱟ ᱞᱟᱛᱟᱨ ᱨᱮ ᱚᱱᱠᱟ ᱜᱮ ᱡᱟᱦᱟᱸ ᱨᱮᱦᱮᱫ ᱛᱚ ᱟᱨ ᱨᱮᱦᱮᱫ ᱠᱷᱚᱱ ᱜᱮ ᱚᱱᱟ ᱟᱹᱞᱩ ᱫᱟᱜᱼᱟ, ᱚᱱᱟ ᱜᱮᱥᱮ ᱟᱞᱩ ᱫᱚ ᱡᱚ ᱫᱚ ᱵᱟᱝ ᱠᱟᱱᱟ ᱥᱮ ᱟᱞᱩ ᱫᱚ ᱫᱟᱜᱼᱟ, ᱛᱚᱵᱮ ᱱᱚᱣᱟ ᱠᱷᱟᱹᱛ ᱚᱱᱟ ᱵᱟᱰᱟᱭ ᱥᱮ ᱵᱟᱝ ᱡᱮ ᱮᱸ ᱟᱞᱩ ᱫᱟᱨᱮ ᱵᱟᱦᱟᱜᱼᱟ ᱥᱮ ᱵᱟᱝ? ᱚᱱᱟ ᱠᱟᱛᱷᱟ ᱞᱟᱹᱭ ᱟᱹᱞᱤᱧ ᱚᱢ
ᱦᱮᱸ ᱵᱟᱦᱟᱜ ᱜᱮᱭᱟ ᱟᱞᱮ ᱞᱮ ᱨᱚᱦᱚᱭ ᱜᱮᱭᱟ ᱛᱚ ᱧᱮᱞ ᱟᱠᱟᱜ ᱜᱤᱭᱟᱹᱧ ᱵᱟᱦᱟᱜ ᱜᱮᱭᱟ ᱾
ᱛᱚ ᱟᱹᱞᱩ ᱫᱟᱨᱤ ᱨᱮᱭᱟᱜ ᱥᱟᱠᱟᱢ ᱠᱚ ᱡᱚᱢ ᱜᱮᱭᱟ ᱥᱮ ᱵᱟᱠᱩ ᱡᱚᱢᱟ ᱱᱚᱣᱟ ᱠᱟᱛᱷᱟᱢ ᱵᱟᱰᱟᱭ ᱟᱢ ᱥᱮ ᱵᱟᱝ? ᱡᱮ ᱟ ᱠᱤᱪᱷᱩ ᱠᱤᱪᱷᱩ ᱡᱟᱭᱜᱟ ᱨᱮ ᱟᱞᱩ ᱥᱟᱠᱟᱢ ᱠᱚ ᱡᱚᱢᱼᱟ ᱟᱢ ᱱᱚᱣᱟ ᱠᱟᱛᱷᱟᱢ ᱵᱟᱰᱟᱭᱟ ᱥᱮ ᱵᱟᱝ?
ᱦᱮᱸ-ᱦᱮᱸ, ᱟᱞᱮ ᱡᱚᱢ ᱜᱮᱭᱟ ᱞᱮ ᱥᱤᱜ ᱟᱹᱜᱩᱭ ᱜᱤᱭᱟᱹᱧ ᱤᱧ ᱦᱚᱸ ᱟᱲᱟᱜ ᱥᱤᱜ ᱠᱩᱧ ᱪᱟᱞᱟᱜ ᱜᱮᱭᱟ ᱟᱞᱩ ᱚᱲᱟᱜ ᱡᱚ ᱡᱚᱢ ᱜᱮᱭᱟ ᱢᱟᱱᱮ ᱫᱚᱢᱮ ᱠᱩᱪᱤ ᱨᱮᱫᱚ ᱵᱟᱝ, ᱡᱚᱠᱷᱚᱱ ᱫᱚᱢᱮ ᱥᱟᱨ ᱠᱚᱠᱚ ᱮᱢᱟᱜᱼᱟ ᱡᱚᱠᱷᱚᱱ ᱢᱟᱹᱲᱩᱨᱚᱜᱼᱟ ᱡᱚᱠᱷᱚᱱ ᱠᱚ ᱛᱟᱲᱟᱣ ᱟᱠᱚ ᱟᱹᱞᱩ ᱵᱤᱞᱤ ᱦᱤᱡᱩᱜᱼᱟ ᱛᱚᱠᱷᱚᱱ ᱚᱱᱟ ᱞᱟᱦᱟ ᱾ ᱡᱟᱦᱟᱸ ᱱᱟᱣᱟ ᱱᱟᱣᱟ ᱥᱟᱠᱟᱢ ᱰᱚᱜᱽ ᱥᱟᱜᱮᱱ ᱠᱚᱜᱼᱟ ᱚᱱᱮ ᱚᱱᱟ ᱠᱚ ᱜᱮ ᱥᱤᱫ ᱟᱹᱜᱩ ᱠᱟᱛᱮ ᱞᱮ ᱩᱛᱩ ᱠᱟᱜ ᱜᱮᱭᱟ ᱾
ᱛᱚᱵᱮ ᱟᱵᱩ ᱱᱚᱣᱟ ᱫᱷᱟᱹᱨᱛᱤ ᱨᱮ ᱮᱸ ᱯᱩᱱᱭᱟᱹ ᱮᱢᱚᱱ ᱢᱤᱫᱴᱮᱱ ᱮᱸ ᱥᱚᱵᱽᱡᱤ ᱨᱮᱭᱟᱜ ᱧᱩᱛᱩᱢ ᱵᱟᱲᱟᱭ ᱢᱮᱱᱟᱜᱼᱟ ᱡᱟᱦᱟᱸ ᱫᱚ ᱞᱟᱛᱟᱨ ᱨᱮᱜᱮ ᱫᱟᱜᱼᱟ ᱵᱟᱝ ᱡᱚᱜᱼᱟ? ᱚᱱᱟ ᱫᱚ ᱫᱟᱜᱼᱟ, ᱚᱛ ᱞᱟᱛᱟᱨ ᱨᱮ ᱫᱟᱜᱼᱟ, ᱫᱟ ᱠᱟᱛᱮ ᱚᱱᱟ ᱥᱚᱵᱡᱤ ᱠᱩ ᱩᱛᱩᱭᱟ ᱾ ᱵᱤᱵᱷᱤᱱᱱᱚ ᱨᱚᱠᱚᱢ ᱠᱚ ᱡᱚᱢᱟ ᱩᱛᱩ ᱠᱟᱛᱮ ᱦᱚᱸ ᱡᱚᱢ ᱜᱟᱱᱚᱜᱼᱟ, ᱢᱤ-ᱮᱢᱚᱱ ᱠᱤᱪᱷᱩ ᱠᱤᱪᱷᱩ ᱡᱤᱱᱤᱥ ᱢᱮᱱᱟᱜ ᱟᱠᱟᱜᱼᱟ ᱚᱱᱟ ᱫᱚ ᱠᱟᱪᱟ ᱛᱤᱜᱤ ᱡᱚᱢ ᱜᱟᱱᱚᱜᱼᱟ, ᱠᱤᱪᱷᱩ ᱡᱤᱱᱤᱥ ᱫᱚ ᱩᱛᱩ ᱠᱟᱛᱮᱜ ᱜᱮᱠᱚ ᱡᱚᱢᱟ ᱾ ᱛᱚ ᱯᱩᱱᱭᱟ ᱡᱤᱱᱤᱥ ᱨᱮᱭᱟᱜ ᱧᱩᱛᱩᱢ ᱞᱟᱹᱭ ᱢᱮ?
ᱥᱸᱟᱠ ᱟᱹᱞᱩ ᱡᱟᱦᱟᱸ ᱫᱟᱜᱽ ᱫᱚ ᱚᱛ ᱵᱷᱤᱛᱤᱨ ᱨᱮ ᱾ ᱩᱸ ᱟᱨᱟᱜᱟᱜ ᱟᱨ ᱥᱟᱫᱟᱣᱟᱜ ᱵᱟᱨ ᱨᱚᱠᱚᱢᱟᱜ ᱦᱩᱭᱩᱜ ᱜᱮᱭᱟ ᱢᱤᱫᱴᱟᱝ ᱫᱚ ᱛᱤᱠᱤ ᱠᱟᱛᱮ ᱠᱚ ᱡᱚᱢᱟ ᱠᱚ ᱾ ᱟᱨᱚ ᱢᱮᱜᱴᱟᱝ ᱫᱚ ᱠᱟᱪᱟ ᱛᱮᱜᱮ ᱠᱚ ᱡᱚᱢᱟ ᱾ ᱛᱟᱯᱚᱨᱮ ᱩᱢ ᱵᱟᱫᱟᱢ ᱡᱟᱦᱟᱸ ᱚᱱᱮ ᱡᱚᱢ ᱜᱮᱫᱚ ᱵᱚᱱ ᱚᱛ ᱨᱮᱜᱮ ᱫᱟᱜᱼᱟ, ᱛᱟᱯᱚᱨᱮ ᱟᱹᱞᱩ ᱾ ᱛᱟᱨᱯᱚᱨᱮ ᱵᱟᱹᱧ ᱫᱤᱥᱟᱹᱭ ᱫᱟ ᱟᱨ ᱠᱚ ᱾
ᱪᱟᱥ ᱨᱮ ᱟᱹᱰᱤ ᱨᱚᱠᱚᱢᱟᱜ ᱢᱮᱱᱟᱜ ᱟᱠᱟᱫᱼᱟ ᱡᱮᱢᱚᱱ ᱜᱟᱡᱚᱨ ᱜᱟᱡᱚᱨ ᱦᱚᱸ ᱞᱟᱛᱟᱨ ᱨᱮ ᱫᱟᱜᱼᱟ᱾ ᱜᱟᱡᱚᱨ ᱫᱚ ᱠᱟᱪᱟ ᱛᱮᱦᱚᱸ ᱡᱚᱢ ᱜᱟᱱᱚᱜᱼᱟ ᱩᱛᱩ ᱠᱟᱛᱮᱫ ᱦᱚᱸ ᱠᱚ ᱡᱚᱢ ᱫᱟᱲᱮᱭᱟᱜᱼᱟ ᱟᱨᱦᱚᱸ ᱢᱩᱞᱟᱹ ᱢᱮᱱᱟᱜ ᱟᱠᱟᱫᱟ ᱢᱩᱞᱟᱹ ᱨᱮᱭᱟᱜ ᱟᱵᱟᱨ ᱪᱮᱫ ᱢᱤᱫᱴᱮᱱ ᱵᱷᱟᱹᱞᱤ ᱵᱮᱯᱟᱨ ᱢᱮᱱᱟᱜ ᱟᱠᱟᱫᱼᱟ ᱢᱩᱞᱟᱹ ᱫᱚ ᱢᱩᱞᱟᱹ ᱫᱟᱢᱛᱮᱫ ᱫᱚ ᱵᱟᱢ ᱡᱚᱢ ᱫᱟᱲᱮᱭᱟᱜᱼᱟ ᱪᱮᱫᱟᱜ ᱥᱮ ᱢᱩᱞᱟᱹ ᱨᱮᱭᱟᱜ ᱥᱟᱠᱟᱢ ᱦᱚᱸᱢ ᱡᱚᱢ ᱫᱟᱨᱤᱜᱼᱟ ᱦᱮᱸ ᱥᱮ?
ᱦᱮᱸ-ᱦᱮᱸ ᱾
ᱢᱩᱨᱩ ᱮ ᱥᱟᱠᱟᱢ ᱦᱚᱢ ᱡᱚᱢ ᱫᱟᱲᱤᱭᱟᱜᱼᱟ ᱟᱢ ᱱᱤᱥᱪᱳᱭ ᱚᱲᱟᱜ ᱠᱚᱨᱮ ᱢᱩᱞᱟᱹ ᱥᱟᱠᱟᱢ ᱡᱟᱦᱟᱸ ᱫᱚ ᱢᱩᱞᱟᱹ ᱟᱲᱟᱜ ᱮᱠᱚ ᱞᱟᱹᱭᱟ ᱾ ᱚᱱᱟ ᱛᱤᱠᱤ ᱠᱟᱛᱮᱫ ᱫᱟᱜ ᱢᱟᱹᱰᱤ ᱥᱟᱶᱛᱮ ᱟᱹᱰᱤ ᱢᱚᱸᱡᱽ ᱜᱮ ᱥᱤᱵᱤᱞᱟ ᱦᱚᱭ
ᱤᱧ ᱫᱚ ᱤᱧ ᱫᱚ ᱫᱟᱜ ᱢᱟᱹᱰᱤ ᱫᱚ ᱫᱚᱢᱮᱹᱧ ᱠᱩᱥᱤᱭᱟᱜ ᱜᱮᱭᱟ ᱟᱲᱟᱜ ᱵᱷᱟᱹᱡᱤ ᱥᱟᱞᱟᱜ ᱡᱚᱢ ᱫᱚ
ᱦᱚᱭ ᱡᱮᱢᱚᱱ ᱥᱟᱹᱨᱩ ᱢᱮᱱᱟᱜ ᱟᱠᱟᱜᱼᱟ ᱥᱟᱹᱨᱩ ᱤᱭᱟᱹ ᱥᱟᱹᱨᱩ ᱡᱟᱦᱟᱸ ᱢᱮᱱᱟᱜ ᱟᱠᱟᱜᱼᱟ ᱥᱟᱹᱨᱩ ᱫᱟᱜᱼᱟ ᱥᱟᱹᱨᱩ ᱨᱮᱭᱟᱜ ᱯᱮᱭᱟ ᱡᱤᱱᱤᱥ ᱜᱮ ᱡᱚᱢ ᱜᱟᱱᱚᱜᱼᱟ ᱱᱚᱣᱟ ᱠᱟ ᱵᱟᱰᱟᱭ ᱜᱮᱭᱟ ᱠᱷᱟᱱ ᱥᱟᱹᱨᱩ ᱨᱮᱭᱟᱜ ᱯᱮᱭᱟ ᱡᱤᱱᱤᱥ ᱢᱟᱱᱮ ᱡᱟᱦᱟᱸ ᱫᱚ ᱢᱤᱫ ᱠᱚ ᱢᱮᱛᱟᱜ ᱠᱟᱱ ᱢᱤᱫᱴᱟᱹᱱ ᱥᱟᱹᱨᱩ ᱫᱟ ᱦᱚᱭᱥᱮ ᱡᱟᱦᱟᱸ ᱫᱚ ᱠᱚᱪᱚ ᱵᱚᱱ ᱞᱟᱹᱭᱟ, ᱛᱟᱯᱚᱨᱮ ᱥᱟᱹᱨᱩ ᱰᱟᱹᱱᱴᱤ ᱥᱟᱹᱨᱩ ᱟᱲᱟᱜ ᱥᱟᱹᱨᱩ ᱦᱚᱸ ᱟᱢᱫᱟ ᱨᱚᱠᱚᱢᱟᱜ ᱢᱮᱱᱟᱜ ᱟᱠᱟᱜᱼᱟ ᱢᱟᱱ ᱥᱟᱹᱨᱩ ᱢᱮᱱᱟᱜ ᱟᱠᱟᱜᱼᱟ ᱵᱟᱵᱟᱛ ᱥᱟᱹᱨᱩ ᱢᱮᱱᱟᱜ ᱟᱠᱟᱜᱼᱟ᱾ ᱟᱨ ᱩᱴᱷᱟᱹᱞ ᱥᱟᱹᱨᱩ ᱢᱮᱱᱟᱜ ᱟᱠᱟᱜᱼᱟ ᱡᱟᱦᱟᱸ ᱫᱚ ᱩᱴᱷᱟᱹᱞ ᱥᱟᱹᱨᱩ ᱫᱚ ᱟᱹᱛᱷᱟᱹᱲᱤ ᱜᱮ ᱡᱟᱦᱟᱸ ᱨᱮ ᱤᱭᱟᱹᱜᱼᱟ ᱚᱱᱟ ᱨᱮᱭᱟᱜ ᱫᱟ ᱫᱚ ᱵᱟᱠᱚ ᱡᱚᱢᱟ ᱱᱚᱣᱟ ᱫᱚ ᱫᱟ ᱵᱟᱝ ᱫᱟᱜᱼᱟ ᱟᱨ ᱛᱮᱦᱚᱸ ᱵᱟᱠᱚ ᱡᱚᱢᱟ ᱛᱚ ᱟᱢ ᱠᱟᱹᱴᱤᱡ ᱥᱟᱹᱨᱩ ᱥᱟᱹᱨᱩ ᱪᱟᱥ ᱨᱮᱭᱟᱜ ᱯᱚᱫᱽᱫᱷᱚᱛᱤᱢ ᱵᱟᱰᱟᱭᱟ ᱥᱮ ᱵᱟᱝ
ᱥᱟᱹᱨᱩ ᱪᱟᱥ ᱫᱚ ᱟᱞᱮ ᱦᱚᱸᱞᱮ ᱪᱟᱥ ᱟᱠᱟᱫ ᱜᱮᱭᱟ ᱧᱚᱜ ᱠᱷᱮᱛ ᱨᱮᱜᱮᱞᱮ ᱪᱟᱥ ᱜᱮᱭᱟ ᱛᱚ ᱟᱫᱚ ᱚᱸᱰᱮ ᱜᱮ ᱵᱟᱵᱟᱧ ᱧᱮᱞ ᱟᱠᱟᱫ ᱫᱮᱭᱟ᱾ ᱥᱟᱹᱨᱩ ᱡᱟᱦᱟᱸ ᱠᱟᱹᱴᱤᱡ ᱠᱟᱹᱴᱤᱡ ᱠᱚ ᱦᱚᱯᱚᱱ ᱠᱚ ᱛᱟᱦᱮᱱᱟ ᱠᱚ ᱪᱷᱩᱴᱩ ᱪᱷᱩᱴᱩᱣᱟᱜ ᱥᱟᱹᱨᱩ ᱚᱱᱟᱜᱮ ᱚᱛ ᱨᱮ ᱦᱟᱥᱟ ᱥᱟᱞᱟᱜ ᱮ ᱱᱟᱞᱟᱭ ᱚᱸᱰᱮ ᱛᱚᱯᱟ ᱟᱠᱟᱜᱼᱟᱭ ᱛᱟᱨᱯᱚᱨᱮ ᱟᱫᱚ ᱫᱟᱜ ᱠᱚᱭ ᱧᱟᱢ ᱤᱫᱤᱭᱟ ᱟᱫᱚ ᱫᱟᱨᱮᱜᱼᱟ᱾
ᱟᱪᱪᱷᱟ ᱢᱟᱱᱮ ᱥᱟᱹᱨᱩᱻ ᱵᱟᱰᱟᱭ ᱜᱮᱭᱟᱢ ᱥᱟᱹᱨᱩ ᱫᱚ ᱢᱤᱫ ᱥᱤᱡᱤᱱ ᱨᱮ ᱦᱩᱭᱩᱜᱼᱟ ᱚᱛ ᱞᱟᱛᱟᱨ ᱨᱮ ᱦᱩᱭᱩᱜᱼᱟ᱾ ᱫᱚᱢᱮ ᱫᱟᱜ ᱛᱟᱦᱮᱸ ᱞᱮᱱ ᱨᱮᱦᱚᱸ ᱥᱟᱹᱨᱩ ᱫᱚ ᱵᱟᱹᱲᱤᱡᱚᱜᱼᱟ ᱦᱚᱭ ᱥᱮ ᱚᱱᱠᱟ ᱜᱮ ᱢᱤᱫᱴᱮᱱ ᱤᱭᱟᱹ ᱢᱮᱱᱟᱜ ᱟᱠᱟᱫᱟ ᱡᱟᱦᱟᱸ ᱫᱚ ᱚᱞ ᱠᱚ ᱢᱮᱛᱟᱜᱼᱟ ᱫᱤᱠᱩ ᱟᱵᱚ ᱥᱟᱱᱛᱟᱲ ᱛᱮᱫᱚ ᱪᱮᱫ ᱠᱚ ᱚᱠᱚᱭ ᱫᱚ ᱚᱞᱚᱜ ᱞᱟᱹᱭ ᱜᱮᱭᱟ ᱚᱠᱚᱭ ᱫᱚ ᱟᱨᱦᱚᱸ ᱪᱮᱫ ᱠᱚᱠᱚ ᱞᱟᱹᱭ ᱜᱮᱭᱟ ᱟᱢᱫᱟ ᱠᱤᱪᱷᱩ ᱢᱮᱱᱟᱜ ᱠᱚᱜᱼᱟ ᱥᱮ ᱚᱱᱟ ᱦᱚᱸ ᱡᱟᱦᱟᱸ ᱫᱚ ᱰᱟᱹᱱᱴᱤᱫ ᱛᱮᱫ ᱩᱞ ᱰᱟᱹᱱᱴᱤ ᱛᱮ ᱜᱚᱴᱟ ᱫᱚ ᱵᱟᱠᱚ ᱵᱟᱰᱟᱭᱟ ᱚᱠᱟ ᱚᱠᱟ ᱴᱚᱴᱷᱟ ᱵᱷᱤᱱᱟᱹ-ᱵᱷᱤᱱᱟᱹ ᱴᱚᱴᱷᱟ ᱦᱤᱥᱟᱹᱵ ᱛᱮ ᱩᱞ ᱞᱟᱹᱴᱤ ᱦᱚᱸᱠᱚ ᱡᱚᱢ ᱜᱮᱭᱟ ᱩᱞ ᱛᱮᱜ ᱦᱚᱸᱠᱚ ᱡᱚᱢ ᱜᱮᱭᱟ ᱩᱞ ᱤᱥᱤᱱ ᱨᱮᱭᱟᱜ ᱯᱚᱫᱽᱫᱷᱚᱛᱤ ᱦᱚᱸ ᱟᱹᱰᱤ ᱱᱟᱯᱟᱭ ᱜᱮᱭᱟ ᱦᱚᱭ ᱥᱮ ᱚᱞ ᱠᱚ ᱠᱤᱪᱷᱩ ᱦᱚᱲ ᱫᱚᱠᱚ ᱵᱟᱯᱷᱟᱣᱟ ᱠᱤᱪᱷᱩ ᱦᱚᱲ ᱫᱚᱠᱚ ᱵᱷᱟᱹᱡᱤᱭᱟ ᱥᱩᱱᱩᱢ ᱨᱮ ᱚᱠᱚᱭ ᱫᱚᱠᱚ ᱥᱤᱯᱤ ᱠᱟᱛᱮ ᱠᱚ ᱡᱚᱢᱟ ᱚᱠᱚᱭ ᱫᱚ ᱵᱤᱱᱟᱹ ᱥᱤᱯᱤ ᱛᱮᱜᱮ ᱵᱟᱯᱷᱟᱣ ᱠᱟᱛᱮᱫ ᱩᱛᱩᱭᱟᱠᱚ ᱰᱟᱭᱨᱮᱠᱴ ᱚᱠᱚᱭ ᱫᱚ ᱥᱩᱱᱩᱢ ᱨᱮᱠᱚ ᱵᱷᱟᱡᱟᱭᱟ ᱟᱫᱚ ᱚᱠᱚᱭ ᱚᱠᱟ ᱯᱚᱫᱽᱫᱷᱚᱛᱤ ᱞᱮᱠᱟᱛᱮᱠᱚ ᱤᱥᱤᱱᱟ ᱟᱢ ᱟᱯᱮ ᱥᱮᱫ ᱪᱮᱫ ᱞᱮᱠᱟᱢ ᱧᱮᱞ ᱠᱚᱣᱟ ᱩᱛᱩ ᱠᱚ
ᱟᱞᱮ ᱫᱚ ᱛᱤᱠᱤᱭᱟᱞᱮ ᱡᱚᱡᱚ ᱡᱚᱡᱚ ᱥᱟᱠᱟᱢ ᱞᱮ ᱢᱮᱥᱟᱣᱟᱜ ᱜᱮᱭᱟ ᱠᱚᱲᱦᱟ ᱨᱮᱞᱮ ᱥᱤᱯᱤᱭᱟ ᱛᱟᱨᱯᱚᱨᱮ ᱟᱫᱚ ᱚᱱᱟ ᱡᱟᱦᱟᱸ ᱵᱟᱵᱟᱫ ᱫᱚ ᱚᱱᱟ ᱪᱟᱵᱟᱜᱼᱟ ᱛᱟᱨᱯᱚᱨᱮ ᱞᱮ ᱩᱛᱩᱭᱟ
ᱟᱪᱪᱷᱟ ᱟᱪᱪᱷᱟ ᱩᱞ ᱡᱟᱦᱟᱸ ᱚᱱᱮ ᱡᱚᱡᱚ ᱥᱟᱠᱟᱢ ᱞᱟᱹᱭ ᱠᱮᱫ ᱫᱚᱢ ᱢᱮᱥᱟᱜᱼᱟ ᱚᱱᱟ ᱡᱚᱡᱚ ᱥᱟᱠᱟᱢ ᱢᱮᱥᱟᱣᱟᱜ ᱠᱷᱟᱡ ᱪᱮᱫ ᱦᱩᱭᱩᱜᱼᱟ ᱚᱱᱟ ᱩᱞ ᱨᱮ ᱡᱩᱫᱤ ᱡᱚᱡᱚ ᱥᱟᱠᱟᱢ ᱢᱮᱥᱟᱣᱟᱜ ᱠᱷᱟᱱ
ᱚᱱᱟ ᱫᱚ ᱵᱟᱵᱟᱫ ᱵᱟᱝ ᱵᱟᱵᱟᱫ ᱟ ᱢᱚᱪᱟ ᱵᱟᱠᱷᱟᱡ ᱫᱚᱢᱮ ᱵᱟᱵᱟᱫ ᱜᱮ ᱵᱩᱡᱷᱟᱹᱜᱼᱟ ᱮᱢᱱᱤ ᱛᱮ ᱩᱛᱩ ᱞᱮᱠᱷᱟᱡ
ᱟᱪᱪᱷᱟ ᱚᱱᱟ ᱵᱟᱝ ᱵᱟᱵᱟᱫ ᱟ ᱚᱱᱟ ᱩᱞ ᱫᱚ ᱦᱳᱭ ᱟᱪᱪᱷᱟ ᱚᱱᱟ ᱢᱟ ᱵᱷᱟᱞᱮ ᱠᱟᱛᱷᱟ ᱠᱟᱱ ᱜᱮᱭᱟ ᱟᱫᱚ ᱛᱚᱵᱮ ᱩᱞ ᱨᱮᱭᱟᱜ ᱞᱟᱝ ᱜᱚᱞᱯᱚ ᱠᱮᱫ ᱜᱮ ᱟᱢ ᱱᱚᱣᱟ ᱠᱟᱛᱷᱟᱢ ᱵᱟᱰᱟᱭᱟ ᱡᱮ ᱩᱞ ᱵᱟᱦᱟᱜ ᱜᱮᱭᱟ
ᱦᱮᱸ ᱵᱟᱹᱧ ᱧᱮᱞ ᱠᱟᱜᱼᱟ ᱵᱟᱹᱧ ᱧᱮᱞ ᱠᱟᱜ
ᱦᱮᱸ
ᱵᱟᱹᱧ ᱧᱮᱞ ᱠᱟᱜᱼᱟ ᱵᱟᱝ
ᱛᱚ ᱥᱟᱹᱨᱩ ᱵᱟᱦᱟᱢ ᱧᱮᱞ ᱠᱟᱜᱼᱟ ᱥᱟᱹᱨᱩ
ᱩᱦᱩᱸ ᱦᱩᱸ ᱦᱩᱸ ᱠᱤᱱᱛᱩ ᱥᱟᱥᱟᱝ ᱵᱟᱦᱟᱜᱼᱟ ᱥᱟᱥᱟᱝ ᱵᱟᱦᱟ ᱫᱚ ᱧᱮᱞ ᱠᱟᱜ ᱜᱮᱭᱟ ᱦᱩᱸ ᱠᱟᱨᱚᱱ ᱟᱞᱮ ᱞᱮ ᱨᱚᱦᱚᱭ ᱞᱮᱜᱼᱟ
ᱛᱚᱵᱮ ᱟᱢ ᱵᱟᱰᱟᱭ ᱜᱮᱭᱟᱢ ᱥᱟᱥᱟᱝ ᱥᱟᱥᱟᱝ ᱟᱵᱚ ᱥᱟᱱᱛᱟᱲ ᱥᱚᱢᱟᱡᱽ ᱨᱮ ᱚᱠᱟ ᱞᱮᱠᱟᱱ ᱪᱤᱜ ᱤᱫᱤᱠᱟᱛᱮ ᱠᱟᱹᱢᱤ ᱞᱟᱜᱟ ᱟ ᱱᱚᱣᱟ ᱠᱚ ᱤᱫᱤ ᱠᱟᱛᱮᱜ ᱠᱤᱪᱷᱩᱢ ᱵᱟᱰᱟᱭ ᱠᱟᱜ ᱜᱮᱭᱟ ᱦᱮᱸ ᱥᱮ ᱡᱮᱢᱚᱱ ᱵᱟᱯᱞᱟ ᱨᱮ ᱪᱷᱟᱹᱴᱭᱟᱹᱨ ᱨᱮ ᱱᱚᱛᱮ ᱡᱟᱦᱟᱸᱭ ᱡᱩᱫᱤ ᱵᱚᱸᱜᱟ ᱛᱟᱞᱟᱜᱼᱟ ᱛᱚ ᱥᱟᱥᱟᱝ ᱚᱡᱚᱜ ᱟᱭ ᱜᱮᱭᱟ ᱱᱚᱣᱟ ᱠᱟᱛᱷᱟᱢ ᱵᱟᱰᱟᱭ ᱜᱮᱭᱟ ᱛᱚᱵᱮ ᱚᱱᱟ ᱥᱟᱥᱟᱝ ᱚᱡᱚᱜ ᱨᱮᱭᱟᱜ ᱡᱟᱦᱟᱸᱭ ᱤᱧ ᱢᱤᱫᱴᱮᱱ ᱠᱟᱛᱷᱟᱧ ᱠᱩᱞᱤᱭᱮᱫ ᱢᱮᱭᱟ ᱡᱟᱦᱟᱸ ᱫᱚ ᱪᱷᱟᱹᱴᱭᱟᱹᱨ ᱥᱚᱢᱚᱭ ᱜᱤᱫᱽᱨᱟᱹ ᱥᱟᱥᱟᱝ ᱠᱚ ᱚᱡᱚᱜ ᱮᱭᱟ ᱩᱱᱤ ᱪᱮᱫᱟᱜ ᱠᱚ ᱚᱡᱚᱜ ᱟᱭᱟ ᱥᱟᱥᱟᱝ
ᱩᱱᱤ ᱫᱚ ᱵᱟᱞᱮ ᱜᱤᱫᱽᱨᱟᱹ ᱡᱟᱦᱟᱸᱭ ᱠᱟᱹᱴᱤᱡ ᱜᱤᱫᱽᱨᱟᱹ ᱚᱱᱟ ᱦᱳᱨ
ᱟᱪᱪᱷᱟ ᱢᱟᱱᱮ ᱵᱟᱞᱮ ᱜᱤᱫᱽᱨᱟᱹ ᱠᱟᱹᱴᱤᱡ ᱜᱮᱭᱟᱭ ᱤᱧ ᱫᱚ ᱱᱚᱣᱟᱧ ᱢᱚᱱᱮᱭᱟ ᱡᱮ ᱥᱟᱥᱟᱝ ᱫᱚ ᱨᱟᱱ ᱞᱮᱠᱟᱭ ᱠᱟᱹᱢᱤᱭᱟ ᱟᱹᱰᱤ ᱵᱷᱟᱞᱮ ᱡᱤᱱᱤᱥ ᱠᱟᱱᱟ ᱥᱟᱥᱟᱝ ᱫᱚ ᱨᱟᱱ ᱞᱮᱠᱟᱭ ᱠᱟᱹᱢᱤᱭᱟ ᱡᱟᱦᱟᱸ ᱫᱚ ᱮᱸ ᱜᱤᱫᱽᱨᱟᱹ ᱥᱟᱶᱛᱮ ᱟᱡ ᱟᱭᱳ ᱥᱮ ᱟᱡ ᱜᱚᱜᱚ ᱦᱚᱸᱠᱚ ᱚᱡᱚᱜ ᱛᱚᱨᱟᱣ ᱟᱭᱟ ᱮᱱᱠᱷᱟᱱ ᱡᱟᱦᱟᱸ ᱫᱚ ᱵᱷᱮᱠᱴᱮᱨᱤᱭᱟ ᱥᱮ ᱟᱹᱵᱤᱡ ᱠᱚ ᱠᱟᱹᱴᱤᱡ ᱠᱟᱹᱴᱤᱡ ᱠᱚ ᱛᱟᱸᱦᱮᱱᱟ ᱡᱟᱦᱟᱸ ᱫᱚ ᱢᱮᱫ ᱛᱮ ᱵᱟᱠᱚ ᱧᱮᱞ ᱧᱟᱢᱚᱜᱼᱟ ᱩᱱᱠᱩ ᱡᱮᱢᱚᱱ ᱡᱟᱦᱱᱟᱜ ᱪᱚᱠᱨᱟᱱᱛᱚ ᱨᱳᱜᱽ ᱨᱮ ᱟᱞᱚ ᱯᱚᱨᱤᱱᱚᱛᱚᱢᱟᱜ ᱦᱳᱭᱥᱮ ᱚᱱᱟ ᱠᱷᱟᱹᱛᱤᱨ ᱠᱚ ᱚᱡᱚᱜ ᱟᱠᱚᱣᱟ ᱱᱚᱣᱟ ᱠᱟᱛᱷᱟᱢ ᱵᱟᱰᱟᱭᱟ ᱡᱮ ᱟᱵᱚ ᱥᱟᱱᱛᱟᱲ ᱥᱚᱢᱟᱡᱽ ᱨᱮ ᱮ ᱦᱚᱞᱟ ᱡᱚᱠᱷᱚᱱ ᱥᱟᱥᱟᱝ ᱫᱚ ᱚᱠᱚᱭ ᱚᱠᱚᱭ ᱠᱚ ᱚᱡᱚᱜ ᱟᱠᱚᱣᱟ
ᱦᱚᱸ ᱵᱟᱲᱟᱭ ᱜᱤᱭᱟᱹᱧ ᱡᱟᱦᱟᱸᱭ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚ ᱡᱟᱢᱟᱭ ᱮᱭᱟ ᱯᱳᱭᱞᱳ ᱛᱮ ᱩᱱᱤ ᱨᱮᱱ ᱟᱭᱳ ᱵᱟᱵᱟ ᱠᱚ ᱟᱛᱳ ᱢᱟᱺᱡᱷᱤ ᱛᱟᱯᱚᱨᱮ ᱜᱚᱰᱮᱛ ᱱᱟᱭᱠᱮ ᱩᱱᱠᱩ ᱠᱚ ᱚᱡᱚᱜ ᱟᱠᱚᱣᱟ ᱛᱟᱯᱚᱨᱮ ᱟᱠᱚ ᱚᱲᱟᱜ ᱨᱮᱱ ᱡᱟᱦᱟᱸᱭ ᱟᱭᱳ ᱵᱟᱵᱟ ᱠᱤᱝᱵᱟ ᱡᱟᱦᱟᱸᱭ ᱟᱨᱚ ᱠᱟᱠᱩ ᱠᱟᱹᱠᱤ ᱢᱟᱢᱟ ᱢᱟᱢᱤ ᱩᱱᱠᱩ ᱡᱟᱦᱟᱸᱭ ᱠᱚ ᱵᱟᱭ ᱨᱩᱯᱟᱹᱥ ᱠᱟᱜᱼᱟ ᱩᱱ ᱩᱱᱠᱩ ᱟᱨ ᱠᱩᱲᱤ ᱜᱤᱫᱽᱨᱟᱹ ᱩᱱᱠᱩ ᱠᱚ ᱚᱡᱚᱜ ᱟᱹᱜᱩᱭᱟ ᱟᱨ ᱤᱭᱟᱹ
ᱟᱨ ᱛᱚᱰᱮ ᱩᱱᱠᱩ ᱡᱟᱸᱦᱟᱭ ᱢᱩᱪᱟᱹᱫ ᱨᱤᱱ ᱫᱚ ᱚᱠᱚᱭ ᱠᱚ ᱛᱟᱸᱦᱮᱱᱟ ᱩᱱᱠᱩ ᱡᱟᱦᱟᱸᱟᱭ ᱠᱚ ᱚᱡᱚᱜ ᱟᱠᱚ ᱡᱟᱦᱟᱸᱭ ᱠᱤᱪᱷᱩ ᱢᱟᱱᱮ ᱡᱟᱦᱟᱸᱭ ᱠᱚ ᱟᱢ ᱞᱟᱹᱭ ᱠᱮᱫᱟᱢ ᱡᱟᱦᱟᱸᱭ ᱫᱚ ᱢᱟᱢᱟ ᱢᱟᱹᱢᱤ ᱜᱤᱫᱽᱨᱟᱹ ᱥᱮ ᱡᱟᱢᱟᱭ ᱠᱚᱲᱟ ᱠᱚ ᱚᱡᱚᱜ ᱟᱠᱚᱣᱟ ᱚᱠᱚᱭ ᱠᱚ ᱚᱡᱚᱜ ᱟᱠᱚ ᱠᱟᱱᱟ ᱢᱟᱱᱮ ᱚᱠᱚᱭ ᱚᱡᱚᱜᱤᱡ ᱫᱚ
ᱩᱱᱠᱤᱱ ᱫᱚ ᱵᱟᱨᱭᱟ ᱨᱮᱱ ᱰᱟᱺᱜᱩᱣᱟᱹ ᱠᱩᱲᱤ ᱜᱤᱫᱽᱨᱟᱹ ᱠᱟᱹᱴᱤᱡ ᱢᱟᱠᱤᱱ ᱩᱱᱠᱩ ᱠᱩᱲᱤ ᱜᱤᱫᱽᱨᱟᱹ ᱛᱮᱛᱨᱮ ᱠᱩᱲᱤ ᱰᱟᱺᱜᱩᱣᱟ. ᱠᱩᱲᱤ ᱜᱤᱫᱽᱨᱟ. ᱛᱮᱛᱨᱮ ᱜᱤᱫᱽᱨᱟᱹ ᱠᱚ ᱢᱮᱛᱟ ᱠᱤᱱᱟ ᱩᱱᱠᱤᱱ ᱜᱮᱠᱤᱱ ᱚᱡᱚᱜ ᱟᱠᱚᱣᱟ ᱩᱱᱠᱩ ᱱᱟᱣᱟ ᱵᱟᱹᱦᱩ ᱦᱚᱸ ᱥᱟᱶᱛᱮ ᱟᱭᱳᱼᱵᱟᱵᱟ ᱥᱟᱱᱟᱢ ᱟ. ᱛᱩ ᱨᱮᱱ ᱢᱟᱺᱡᱷᱤ ᱢᱚᱬᱮᱸ ᱦᱚᱸ ᱥᱟᱱᱟᱢ ᱦᱚᱲ
ᱟᱪᱪᱷᱟ ᱢᱟᱺᱡᱷᱤ ᱦᱚᱲ ᱵᱟᱝ ᱟᱫᱚ
ᱦᱮᱸ
ᱚᱱᱟ ᱞᱮᱠᱟ ᱜᱮ ᱩᱱᱠᱩ ᱡᱟᱦᱟᱸᱭ ᱛᱤᱛᱨᱤ ᱫᱚ ᱩᱱᱤ ᱫᱚ ᱚᱠᱚᱭ ᱚᱠᱚᱭᱮ ᱢᱮᱛᱟ ᱠᱚᱣᱟ ᱡᱮ ᱱᱩᱠᱩ ᱫᱚ ᱛᱤᱛᱨᱤ